ᱦᱮᱞᱳ ᱦᱮᱸ ᱡᱚᱦᱟᱨ ᱫᱟᱫᱟ ᱦᱮᱸ ᱡᱚᱦᱟᱨ ᱜᱮ
ᱡᱚᱦᱟᱨ ᱜᱮ ᱡᱚᱦᱟᱨ ᱜᱮ ᱛᱚ ᱜᱚᱝᱠᱮ ᱟᱹᱞᱤᱧ ᱫᱚ ᱟᱹᱰᱤ ᱱᱟᱯᱟᱭ ᱜᱮ ᱢᱮᱱᱟᱜ ᱞᱤᱧᱟᱹ ᱛᱚ ᱜᱚᱝᱠᱮ ᱟᱵᱤᱱ ᱜᱮ ᱪᱮᱫ ᱞᱮᱠᱟ ᱢᱮᱱᱟᱜ ᱵᱮᱱᱟ
ᱵᱷᱟᱜᱮ ᱜᱮ ᱢᱮᱱᱟᱜ ᱞᱤᱧᱟ ᱜᱝ ᱜᱚᱝᱠᱮ ᱫᱚ ᱵᱟᱝ ᱢᱮᱱ ᱦᱩᱭᱩᱜᱼᱟ ᱫᱟᱫᱟ
ᱜᱚᱝᱠᱮ ᱟᱛᱮᱫ ᱜᱮ ᱨᱚᱲ ᱞᱮᱠᱷᱟᱱ ᱟᱹᱰᱤ ᱱᱟᱯᱟᱭᱚᱜᱼᱟ
ᱦᱮᱸ ᱛᱟᱦᱞᱮ ᱜᱚᱝᱠᱮ ᱟᱛᱮᱫ ᱜᱮ ᱨᱚᱲ ᱵᱤᱱᱼᱼ
ᱛᱚ ᱜᱚᱝᱠᱮ ᱪᱮᱫ ᱞᱮᱠᱟ ᱢᱮᱱᱟᱜ ᱯᱮᱭᱟ ᱚᱲᱟᱜ ᱦᱚᱲ ᱠᱚ ᱫᱚ
ᱦᱮᱸ ᱚᱲᱟᱜ ᱦᱚᱲ ᱦᱚᱸ ᱠᱚ ᱵᱷᱟᱜᱮ ᱜᱮᱭᱟ ᱟᱯᱮ ᱜᱮ ᱪᱮᱫ ᱞᱮᱠᱟ ᱟᱯᱮ ᱥᱮᱱ ᱜᱮ ᱪᱮᱫ ᱞᱮᱠᱟᱼᱼ
ᱛᱚ ᱜᱚᱝᱠᱮ ᱞᱟᱹᱭ ᱞᱮᱠᱷᱟᱱ ᱟᱞᱮ ᱥᱮᱫ ᱦᱚᱸ ᱥᱮ ᱟᱞᱮ ᱠᱚᱨᱮᱱ ᱢᱮᱱᱟᱜ ᱠᱚᱣᱟ ᱵᱷᱟᱜᱮ ᱜᱮ ᱱᱟᱯᱟᱭ ᱜᱮ ᱡᱚᱛᱚ ᱦᱚᱲ ᱜᱮ ᱛᱚ ᱚᱲᱟᱜ ᱠᱚᱨᱮᱱ ᱦᱚᱸ ᱪᱟᱸᱫᱚ ᱵᱚᱸᱜᱟ ᱟᱥᱤᱨᱵᱟᱫᱽ ᱛᱮ ᱱᱟᱯᱟᱭ ᱜᱮ ᱢᱮᱱᱟᱜ ᱞᱮᱭᱟ ᱛᱚ ᱜᱚᱝᱠᱮ ᱟᱹᱞᱤᱧ ᱞᱤᱧ ᱦᱮᱸ ᱱᱟᱯᱟᱭ ᱜᱮᱛᱚ ᱜᱚᱝᱠᱮ ᱜᱚᱝᱠᱮ ᱟᱹᱞᱤᱧ ᱞᱤᱧ ᱞᱟᱹᱭ ᱦᱚᱪᱚᱭᱫᱟ ᱡᱮ ᱱᱚᱜᱼᱚᱭ ᱛᱚ ᱟᱵᱚ ᱟᱲᱟᱝ ᱛᱮᱠᱚ ᱯᱟᱲᱦᱟᱜ ᱠᱟᱱᱟ ᱥᱮ ᱫᱟᱫᱟ ᱛᱟᱠᱚ ᱥᱮ ᱢᱟᱹᱭ ᱛᱟᱠᱚ ᱛᱚ ᱱᱚᱣᱟ ᱤᱫᱤ ᱠᱟᱛᱮᱜ ᱠᱟᱹᱴᱤᱡ ᱵᱮᱱ ᱞᱟᱹᱭ ᱞᱮᱠᱷᱟᱱ ᱟᱹᱰᱤ ᱱᱟᱯᱟᱭᱚᱜᱼᱟ ᱪᱮᱫ ᱞᱮᱠᱟ ᱵᱩᱡᱷᱟᱹᱜ ᱠᱟᱱᱟ ᱯᱟᱲᱦᱟᱣ ᱠᱟᱛᱮ ᱟᱵᱚᱣᱟᱜᱼᱼ ᱦᱚᱲ ᱟᱲᱟᱝ ᱛᱮ ᱥᱮ ᱥᱟᱱᱛᱟᱲ ᱛᱮ ᱥᱟᱱᱛᱟᱲᱤ ᱛᱮ ᱛᱚ ᱚᱱᱟ ᱤᱫᱤ ᱠᱟᱛᱮᱜ ᱠᱟᱹᱴᱤᱡ ᱵᱮᱱ ᱨᱚᱲ ᱞᱮᱠᱷᱟᱱ ᱱᱟᱯᱟᱭ ᱠᱚᱜᱼᱟ᱾
ᱦᱮᱸ ᱡᱟᱦᱟᱧ ᱡᱟᱦᱟᱸᱧ ᱵᱩᱡᱷᱟᱹᱣ ᱠᱮᱫᱟ ᱤᱧ ᱢᱟᱱᱮ ᱤᱧ ᱤᱧᱟᱹᱜ ᱢᱚᱛ ᱤᱧ ᱞᱟᱹᱭᱟ ᱴᱷᱤᱠ? ᱤᱧ ᱤᱧᱟᱹᱜ ᱢᱚᱛᱤᱧ ᱞᱟᱹᱭᱫᱟ ᱢᱟᱱᱮ ᱱᱚᱣᱟ ᱫᱚ ᱚᱠᱚᱭ ᱥᱟᱛᱮᱜ ᱦᱚᱸ ᱵᱟᱝ ᱢᱤᱞᱟᱹᱜ ᱟᱨ ᱨᱮᱦᱚᱸ ᱤᱧᱤᱧ ᱢᱮᱱᱫᱟ ᱤᱧᱟᱜ ᱢᱚᱛ ᱛᱮ ᱡᱮ ᱞᱟᱦᱟ ᱛᱮ ᱡᱟᱦᱟᱸᱭ ᱠᱚ ᱢᱮᱱ ᱠᱮᱭᱟ ᱡᱮ ᱚᱞᱪᱤᱠᱤ ᱯᱟᱲᱦᱟᱣ ᱠᱟᱛᱮ ᱪᱮᱫ ᱦᱩᱭᱩᱜᱼᱟ ᱛᱚ ᱱᱤᱛᱚᱜ ᱩᱱᱠᱩ ᱠᱚ ᱵᱩᱡ ᱧᱟᱢ ᱫᱟ ᱡᱮ ᱦᱮᱸ ᱚᱞᱪᱤᱠᱤ ᱯᱟᱲᱦᱟᱣ ᱠᱟᱛᱮᱜ ᱦᱚᱸ ᱢᱤᱫᱴᱟᱝ ᱢᱟᱱᱮ ᱪᱮᱫ ᱤᱧ ᱞᱟᱹᱭᱟ ᱵᱷᱚᱵᱤᱥᱥᱚᱛ ᱫᱚ ᱢᱮᱱᱟᱜ ᱜᱮᱭᱟ᱾
ᱮᱠᱫᱚᱢ ᱜᱮ ᱮᱠᱫᱚᱢ ᱜᱮ ᱮᱠᱫᱚᱢ ᱜᱮ᱾
ᱦᱮᱸ ᱤᱧ ᱦᱚᱸ ᱢᱟᱱᱮ ᱦᱚᱯᱚᱱ ᱵᱮᱞᱟ ᱨᱮ ᱚᱞᱪᱤᱠᱤ ᱯᱟᱲᱦᱟᱣ ᱱᱚᱣᱟ ᱫᱚ ᱵᱟᱵᱟᱝ ᱞᱟᱹᱭ ᱛᱟᱣ ᱛᱟᱣ ᱤᱧ ᱞᱟᱹᱭ ᱮᱫᱟ ᱡᱮ ᱤᱧ ᱦᱚᱸ ᱦᱚᱯᱚᱱ ᱵᱮᱞᱟ ᱚᱞᱪᱤᱠᱤ ᱯᱟᱲᱦᱟᱣ ᱥᱟᱱᱟ ᱞᱤᱫᱤᱧᱟ ᱥᱮ ᱚᱞᱪᱤᱠᱤ ᱯᱟᱲᱦᱟᱣ ᱯᱟᱲᱦᱟᱣ ᱨᱮᱱᱟᱜ ᱠᱷᱟᱫᱤᱭᱟ ᱥᱮ ᱢᱮᱱ ᱠᱟᱫᱤᱧᱟ ᱠᱚ ᱯᱟᱲᱦᱟᱣ ᱠᱟᱛᱮᱫ ᱪᱮᱫ ᱪᱮᱫ ᱦᱩᱭᱩᱜᱼᱟ ᱥᱮᱢ ᱪᱮᱫ ᱠᱚ ᱫᱟᱲᱮᱭᱟᱜᱼᱟ᱾ ᱱᱚᱣᱟ ᱫᱚ ᱱᱚᱣᱟ ᱨᱮᱱᱟᱜ ᱵᱷᱚᱵᱤᱥᱥᱚᱛ ᱵᱟᱹᱱᱩᱜᱼᱟ ᱛᱚ ᱱᱤᱛᱚᱜ ᱩᱱᱠᱩ ᱩᱱᱠᱩ ᱩᱱᱠᱩ ᱦᱚᱲ ᱠᱚ ᱵᱩᱡ ᱫᱟᱲᱮᱭᱟᱜ ᱠᱟᱱᱟ ᱡᱮ ᱱᱚᱣᱟ ᱨᱮᱱᱟᱜ ᱦᱚᱸ ᱵᱷᱚᱵᱤᱥᱥᱚᱛ ᱢᱮᱱᱟᱜᱼᱟ ᱥᱮ ᱱᱚᱣᱟ ᱚᱞᱚᱜ ᱯᱟᱲᱦᱟᱣ ᱠᱟᱛᱮᱫ ᱦᱚᱸ ᱠᱟᱹᱢᱤ ᱠᱚ ᱧᱟᱢ ᱧᱟᱢᱮᱫ ᱜᱮᱭᱟ᱾ ᱟᱨ ᱟᱹᱰᱤ ᱦᱚᱲ ᱜᱮ ᱵᱟᱸᱠᱩᱲᱟ ᱯᱩᱨᱩᱞᱤᱭᱟᱹ ᱥᱮᱫ ᱤᱧ ᱧᱮᱞ ᱟᱠᱟᱫ ᱠᱚᱣᱟ ᱡᱮ ᱟᱹᱰᱤ ᱟᱹᱰᱤ ᱵᱟᱝᱜᱟᱞᱤ ᱥᱮ ᱫᱤᱠᱩ ᱪᱷᱟᱛᱤᱠ ᱜᱤᱫᱽᱨᱟᱹ ᱠᱚ ᱯᱟᱲᱦᱟᱜ ᱠᱟᱱᱟ ᱚᱞᱪᱤᱠᱤ᱾
ᱮᱠᱫᱚᱢ ᱮᱠᱫᱚᱢ ᱜᱮ
ᱛᱚ ᱩᱱ ᱩᱱᱟ ᱜᱮᱼ
ᱮᱠᱫᱚᱢ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱜᱚᱢᱠᱮ ᱛᱚ ᱟᱹᱞᱤᱧ ᱞᱤᱧ ᱞᱟᱹᱭ ᱞᱮᱠᱷᱟᱱ ᱫᱚ ᱱᱚᱜᱼᱚᱭ ᱡᱮ ᱟᱵᱚ ᱨᱮᱱ ᱢᱟᱹᱭ ᱵᱟᱹᱵᱩ ᱛᱟᱠᱚ ᱥᱮ ᱫᱟᱫᱟ ᱛᱟᱠᱩ ᱠᱚ ᱯᱟᱲᱦᱟᱜ ᱠᱟᱱᱟ ᱦᱚᱲ ᱟᱲᱟᱝ ᱛᱮ ᱥᱮ ᱟᱵᱚᱣᱟᱜ ᱥᱟᱱᱛᱟᱲ ᱛᱮ ᱱᱚᱣᱟ ᱛᱮ ᱫᱚ ᱠᱳᱱᱳ ᱟᱱᱟᱴ ᱫᱚ ᱵᱟᱹᱱᱩᱜᱼᱟ ᱠᱤᱱᱛᱩ ᱱᱚᱜᱼᱚᱭ ᱡᱮ ᱧᱮᱞᱚᱜ ᱠᱟᱱᱟ ᱞᱟᱦᱟ ᱨᱮᱱ ᱢᱮᱱᱟᱜ ᱠᱚ ᱫᱟᱫᱟ ᱛᱟᱠᱚ ᱛᱚ ᱯᱟᱲᱦᱟᱣ ᱠᱟᱛᱮᱫ ᱟᱹᱰᱤ ᱜᱟᱱ ᱜᱮ ᱠᱚ ᱠᱟᱹᱢᱤ ᱟᱠᱟᱫ ᱵᱚᱱᱟ ᱥᱮᱵᱚᱱ ᱜᱚᱲᱚ ᱟᱠᱟᱫ ᱠᱚᱣᱟᱜ ᱢᱟᱱᱮ ᱟᱵᱚ ᱠᱚ ᱜᱚᱲᱚ ᱟᱠᱟᱫ ᱵᱚᱱᱟ ᱡᱮ ᱱᱚᱜᱼᱚᱭ ᱠᱤᱪᱷᱩ ᱴᱟᱜ ᱞᱟᱹᱭ ᱞᱮᱠᱷᱟᱱ ᱟᱵᱚ ᱱᱚᱣᱟ ᱵᱤᱨᱫᱟᱹᱜᱟᱲ ᱠᱚᱨᱮᱱ ᱚᱱᱠᱟ ᱢᱟᱪᱮᱫ ᱵᱟᱠᱚ ᱛᱟᱦᱮᱸ ᱠᱟᱱᱟ, ᱛᱚ ᱟᱹᱰᱤ ᱜᱟᱱ ᱦᱚᱲ ᱜᱮ ᱚᱱᱟ ᱵᱮᱱ ᱞᱟᱹᱭ ᱪᱮᱫ ᱞᱮᱠᱟ ᱡᱮ ᱟᱵᱚᱨᱮᱱ ᱚᱱᱠᱟ ᱢᱟ ᱟᱱᱟᱴ ᱜᱮ ᱛᱟᱦᱮᱸ ᱠᱟᱱ ᱜᱮᱭᱟ ᱡᱮ, ᱱᱚᱝᱠᱟ ᱱᱝᱠᱟ ᱜᱚᱢᱠᱮ ᱛᱟᱠᱚ ᱵᱟᱠᱚ ᱛᱟᱦᱮᱸ ᱠᱟᱱᱟ, ᱛᱚ ᱱᱚᱝᱠᱟ ᱯᱩᱨᱟᱹ ᱢᱟ ᱮ ᱟᱵᱚᱣᱟᱜ ᱟᱲᱟᱝ ᱛᱮ ᱥᱟᱱᱛᱟᱲᱤ ᱛᱮ ᱚᱱᱠᱟ ᱚᱞ ᱦᱚᱸ ᱵᱟᱝ ᱛᱩᱫ ᱞᱮᱱᱟ ᱥᱮ ᱞᱟᱹᱭ ᱞᱮᱠᱟᱱ ᱥᱟᱵᱡᱮᱠᱴ ᱥᱮ ᱥᱤᱞᱮᱵᱟᱥ ᱦᱚᱸ ᱵᱟᱝ ᱛᱩᱫ ᱞᱮᱱᱟ ᱛᱚ ᱱᱤᱛᱚᱝ ᱫᱚ ᱚᱱᱠᱟ ᱫᱚ ᱵᱟᱝ ᱦᱩᱭ ᱟᱠᱟᱱᱟ, ᱛᱚ ᱟᱵᱮᱱ ᱵᱮᱱ ᱞᱟᱹᱭ ᱠᱮᱫᱟ ᱟᱹᱰᱤ ᱢᱚᱸᱡᱽ ᱡᱮ ᱧᱟᱢ ᱫᱚᱠᱚ ᱧᱟᱢ ᱵᱟᱲᱟ ᱟᱠᱟᱜ ᱜᱮᱭᱟ ᱡᱮᱢᱚᱱ ᱮᱜ ᱪᱟᱹᱠᱨᱤ ᱠᱩ ᱛᱚ ᱚᱱᱟ ᱫᱚ ᱱᱤᱛ ᱫᱚ ᱟᱹᱰᱤ ᱢᱮᱱᱟᱜ ᱨᱮᱦᱚᱸ, ᱡᱮ ᱧᱟᱢᱚᱜ ᱨᱮᱦᱚᱸ ᱛᱚ
ᱦᱩᱸᱚᱞᱯᱚ ᱢᱟᱱᱮ ᱠᱟᱹᱴᱤᱡ ᱠᱚᱢ
ᱠᱤᱱᱛᱩ, ᱚᱱᱟ ᱨᱮᱫᱚ ᱫᱟᱣ ᱫᱚ ᱧᱟᱢᱚᱜ ᱜᱮᱭᱟ ᱾ ᱠᱤᱱᱛᱩ ᱞᱟᱹᱭ ᱞᱮᱠᱷᱟᱱ ᱠᱤᱪᱷᱩ ᱚᱱᱟᱨᱮ ᱞᱟᱹᱭ ᱞᱮᱠᱷᱟᱱ ᱫᱚ, ᱟᱹᱞᱤᱧ ᱞᱤᱧ ᱞᱟᱹᱭ ᱞᱮᱠᱷᱟᱱ ᱫᱚᱼᱼ ᱡᱟᱹᱥᱛᱤ ᱧᱚᱜ, ᱵᱷᱟᱹᱜᱤ ᱧᱚᱜ ᱱᱟᱯᱟᱭ ᱛᱮ ᱯᱟᱲᱦᱟᱣ ᱦᱩᱭᱩᱜᱼᱟ ᱾ ᱪᱷᱩᱴᱟᱹᱣ ᱦᱩᱭᱩᱜᱼᱟ, ᱠᱩᱨᱩᱢᱩᱴᱩ ᱦᱩᱭᱩᱜᱼᱟ ᱠᱩᱨᱩᱢᱩᱴᱩ ᱵᱟᱝ ᱛᱟᱦᱮᱸ ᱞᱮᱱᱠᱷᱟᱱ ᱫᱚ ᱪᱮᱫ ᱦᱚᱸ ᱵᱟᱝ ᱜᱟᱱᱚᱜᱼᱟ ᱾ ᱥᱟᱠᱥᱮᱥᱯᱷᱩᱞ ᱫᱚ ᱦᱩᱭᱩᱜ ᱠᱟᱱᱟ ᱪᱮᱥᱴᱟ ᱦᱩᱭᱩᱜᱼᱟ ᱾ ᱫᱤᱱ ᱥᱮᱛᱟᱜ ᱦᱩᱭᱩᱜ ᱢᱮᱦᱱᱚᱛ ᱦᱩᱭᱩᱜᱼᱟ ᱯᱟᱲᱦᱟᱣ ᱦᱩᱭᱩᱜᱼᱟ ᱾ ᱱᱤᱭᱟᱹ ᱠᱚ ᱵᱟᱵᱚᱱ ᱢᱟᱱᱮ ᱟᱵᱚ ᱵᱟᱵᱚᱱ ᱯᱟᱲᱦᱟᱜ ᱠᱷᱟᱱ, ᱥᱮ ᱡᱟᱦᱟᱸᱭ ᱜᱮ ᱵᱟᱠᱚ ᱯᱟᱲᱦᱟᱜ ᱠᱟᱱ ᱛᱤᱥᱠᱟᱨᱮᱼᱼ ᱟᱭᱟᱜ ᱞᱟᱭᱤᱯᱷ ᱫᱚ ᱵᱟᱭ ᱠᱨᱤᱭᱟ ᱥᱮ ᱵᱟᱭ ᱵᱮᱱᱟᱣ ᱫᱟᱲᱮᱭᱟ ᱛᱟᱭᱟ ᱾ ᱛᱚ ᱱᱚᱣᱟ ᱫᱚ ᱟᱹᱞᱤᱧ ᱞᱤᱼᱼ ᱪᱮᱭᱟᱜ ᱡᱮ ᱟᱵᱚ ᱡᱟᱦᱟᱸ ᱥᱟᱱᱛᱟᱲ ᱛᱮᱵᱚᱱ ᱯᱟᱲᱦᱟᱜ ᱠᱟᱱᱟ ᱾ ᱟᱹᱰᱤ ᱱᱟᱯᱟᱭ ᱠᱟᱛᱷᱟ ᱠᱟᱱᱟ, ᱯᱟᱲᱦᱟᱣ ᱫᱚ ᱵᱟᱹᱲᱤᱡ ᱫᱚ ᱵᱟᱝ ᱠᱟᱱᱟ ᱾ ᱛᱚ ᱟᱹᱰᱤ ᱜᱟᱱ ᱦᱚᱲ ᱜᱮᱠᱚ ᱞᱟᱹᱭᱟ ᱡᱮ ᱱᱚᱣᱟ ᱟᱵᱚᱣᱟᱜ ᱟᱲᱟᱝ ᱛᱮᱫᱚ ᱯᱟᱲᱦᱟᱣ ᱠᱟᱛᱮᱫ ᱪᱮᱫ ᱧᱟᱢᱚᱜᱼᱟ ᱧᱟᱢ ᱫᱚ ᱧᱟᱢᱚᱜᱼᱟ ᱾ ᱧᱮᱞ ᱟᱠᱟᱱ, ᱡᱮ ᱟᱵᱚ ᱵᱚᱱ ᱯᱟᱲᱦᱟᱜ ᱠᱟᱱᱟ ᱡᱮ ᱚᱱᱟ ᱛᱮᱜᱮ ᱟᱵᱚᱣᱟᱜ ᱟᱲᱟᱝᱼᱼ ᱛᱮᱜᱮ ᱡᱮᱵᱚᱱ ᱡᱟᱦᱟ ᱱᱟᱜ ᱵᱚᱱ ᱪᱤᱠᱟᱹᱭᱟ ᱚᱱᱟ ᱠᱟᱛᱷᱟ ᱫᱚ ᱵᱟᱝ ᱠᱟᱱᱟ ᱾ ᱢᱮᱱ ᱦᱩᱭᱩᱜ ᱠᱟᱱᱟᱼᱼ ᱟᱹᱰᱤ ᱜᱟᱱ ᱵᱮᱯᱟᱨ ᱢᱮᱱᱟᱜᱼᱟ ᱵᱟᱯᱞᱟ ᱛᱷᱮᱠᱮᱼᱼ ᱥᱚᱨᱦᱟᱭ ᱛᱷᱮᱠᱮ, ᱵᱟᱦᱟ ᱯᱚᱨᱽ ᱛᱷᱮᱠᱮ, ᱠᱤᱪᱷᱩᱴᱟ ᱡᱚᱛᱚ ᱱᱤᱭᱟᱹ ᱠᱤᱪᱷᱩ ᱱᱤᱭᱟᱹ ᱱᱤᱭᱟᱹ ᱢᱟ ᱟᱵᱚᱣᱟᱜ ᱟᱲᱟᱝᱼᱼ ᱛᱮᱜᱮ ᱚᱞ ᱢᱮᱱᱟᱜᱼᱟ ᱥᱮ, ᱥᱮ ᱟᱵᱚᱣᱟᱜ, ᱟᱵᱚᱣᱟᱜ ᱟᱹᱫᱤᱵᱟᱹᱥᱤ ᱥᱮ ᱥᱟᱱᱛᱟᱲ ᱥᱚᱢᱟᱡᱽ ᱛᱮᱜᱮ ᱠᱚᱨᱟᱣ ᱢᱮᱱᱟᱜᱼᱟ ᱾ ᱱᱤᱭᱟᱹ ᱠᱚᱫᱚ ᱵᱟᱲᱟᱭ ᱫᱚᱨᱠᱟᱨ ᱠᱟᱱᱟ, ᱪᱮ ᱚᱠᱟ ᱠᱷᱚᱱ ᱯᱚᱛᱷᱚᱢᱼᱼ ᱯᱩᱭᱞᱳ ᱠᱷᱚᱱ ᱢᱩᱪᱟᱹᱫ ᱫᱷᱟᱹᱨᱤᱡ ᱯᱷᱮᱰᱟᱛ ᱫᱷᱟᱹᱨᱤᱡ ᱵᱟᱢ ᱵᱟᱲᱟᱭ ᱞᱮᱠᱷᱟᱱ ᱪᱤᱠᱟᱹᱛᱮᱢ ᱵᱟᱲᱟᱭ ᱧᱟᱢᱟ ᱾ ᱵᱟᱝᱞᱟ ᱛᱮᱢᱟᱼᱼ ᱵᱟᱢ ᱵᱟᱲᱟᱭ ᱧᱟᱢᱟ, ᱵᱟᱲᱟᱭ ᱧᱟᱢᱟ ᱠᱤᱱᱛᱩ ᱤᱱᱟᱹᱜ ᱫᱚ ᱵᱟᱢ ᱧᱟᱢᱟ ᱾ ᱠᱤᱱᱛᱩᱼᱼ ᱥᱟᱱᱛᱟᱲ ᱟᱲᱟᱝ ᱛᱮᱢ ᱯᱟᱲᱦᱟᱜ ᱠᱷᱟᱱ ᱫᱚ ᱟᱹᱰᱤ ᱜᱟᱱ ᱡᱟᱹᱥᱛᱤᱢ ᱧᱟᱢᱟ ᱵᱟᱲᱟᱭ ᱧᱟᱢᱟᱢ ᱾ ᱛᱚ ᱱᱚᱜᱼᱚ ᱱᱤᱭᱟᱹ ᱦᱚᱸ ᱫᱚᱨᱠᱟᱨ ᱠᱟᱱ ᱜᱮᱭᱟ, ᱟᱨ ᱞᱟᱹᱭ ᱞᱮᱠᱷᱟᱱ ᱱᱚᱜᱼᱚᱭ ᱡᱮ ᱪᱟᱹᱠᱨᱤ ᱠᱚ ᱚᱱᱟ ᱫᱚ ᱫᱚᱨᱠᱟᱨ ᱠᱟᱱ ᱜᱮᱭᱟ ᱚᱱᱟ ᱫᱚ ᱢᱮᱱᱟᱜ ᱜᱮᱭᱟ ᱛᱚ ᱾ ᱥᱟᱱᱛᱟᱲ ᱛᱮ ᱯᱟᱲᱦᱟᱣ ᱠᱟᱛᱮᱫ ᱠᱷᱚᱱ ᱦᱚᱸ ᱚᱱᱟ ᱠᱚ ᱮᱯᱞᱟᱭ ᱜᱟᱱᱚᱜ ᱜᱮᱭᱟ ᱪᱟᱹᱠᱨᱤ ᱮᱴᱟᱜ ᱞᱮᱵᱮᱞ ᱠᱚᱨᱮ ᱾ ᱢᱟᱱᱮ ᱟᱹᱰᱤ ᱜᱟᱱ ᱪᱟᱹᱠᱨᱤ ᱠᱚ ᱢᱮᱱᱟᱜ ᱜᱮᱭᱟ ᱚᱱᱟᱨᱮ ᱯᱷᱨᱚᱢ ᱯᱷᱤᱞᱟᱯ ᱦᱩᱭᱩᱜᱼᱟ, ᱟᱨ ᱟᱢᱟᱜᱼᱼ ᱡᱩᱫᱤ ᱨᱮᱡᱟᱞ ᱥᱮ ᱢᱟᱨᱠᱥᱤᱴ ᱨᱮ ᱱᱟᱢᱵᱟᱨ ᱵᱷᱟᱹᱜᱤ ᱛᱟᱦᱮᱱᱟ ᱾ ᱛᱚ ᱪᱮᱫᱟᱜ ᱵᱟᱢ ᱧᱟᱢᱟ ᱧᱟᱢᱟᱢ ᱡᱩᱫᱤ ᱟᱢ ᱡᱩᱫᱤ ᱚᱱᱟ ᱨᱮᱢᱼᱼ ᱠᱩᱨᱩᱢᱩᱴᱩ ᱠᱟᱜ ᱠᱷᱟᱱ, ᱟᱨ ᱵᱷᱟᱹᱜᱤ ᱱᱟᱢᱵᱟᱨ ᱛᱮᱢ ᱯᱟᱥ ᱞᱮᱠᱷᱟᱱᱼᱼ ᱛᱚ ᱱᱤᱥᱪᱳᱭ ᱱᱤᱦᱟᱹᱛ ᱜᱮᱢ ᱧᱟᱢᱟ ᱚᱱᱟ ᱨᱮᱫᱚ ᱾
ᱦᱮᱸ ᱫᱩᱜ ᱱᱚᱣᱟ ᱢᱟᱼᱼ ᱥᱟᱹᱨᱤ ᱠᱟᱛᱷᱟ ᱜᱮᱢ ᱞᱟᱹᱭᱫᱟ ᱟᱢ ᱱᱚ ᱱᱚᱣᱟ ᱫᱚ ᱢᱟᱱᱮ ᱪᱮᱫ ᱤᱧ ᱞᱟᱹᱭᱟ ᱢᱤᱫ ᱥᱟᱭᱼᱼ ᱯᱟᱨᱥᱮᱱ ᱥᱟᱹᱨᱤ ᱠᱟᱛᱷᱟ ᱾ ᱠᱤᱱᱛᱩ ᱟᱨᱼᱼ ᱟᱨ ᱟᱞᱮᱴᱷᱮᱱ ᱚᱱᱠᱟᱱᱟᱜ ᱯᱚᱨᱤᱵᱮᱥ ᱵᱟᱹᱱᱩᱜᱼᱟ, ᱯᱚᱨᱤᱵᱮᱥ ᱵᱟᱹᱱᱩᱜᱼᱟ ᱢᱟᱱᱮ ᱚᱱᱠᱟ ᱱᱟᱜᱼᱼ ᱢᱟᱱᱮ ᱥᱮᱪᱮᱫ ᱟᱥᱲᱟ ᱠᱚ ᱥᱤᱥᱠᱩᱞ ᱠᱚ ᱠᱚᱞᱮᱡᱽ ᱠᱚ ᱵᱟᱱᱮᱵᱼᱼ ᱞᱟᱦᱟ ᱛᱮᱫᱚ ᱵᱟᱝ ᱛᱟᱦᱮᱸ ᱠᱟᱱᱟ ᱱᱮᱛᱟᱨ ᱫᱚ ᱠᱤᱪᱷᱩ ᱠᱤᱪᱷᱩ ᱠᱚᱞᱮᱡᱽ ᱨᱮᱠᱚ ᱢᱟᱱᱮ ᱥᱟᱱᱛᱟᱞᱤ ᱛᱮᱠᱚ ᱯᱟᱲᱦᱟᱣᱮᱫ ᱠᱚᱣᱟ ᱥᱮ ᱠᱤᱪᱷᱩ ᱠᱤᱪᱷᱩ ᱥᱤᱥᱠᱩᱞ ᱨᱮ ᱥᱟᱱᱛᱟᱞᱤ ᱛᱮ ᱠᱚ ᱯᱟᱲᱦᱟᱣᱮᱫ ᱠᱚᱣᱟ ᱾ ᱠᱤᱱᱛᱩ ᱞᱟᱦᱟ ᱛᱮᱫᱚ ᱱᱚᱣᱟ ᱠᱚ ᱵᱟᱝ ᱛᱟᱦᱮᱸ ᱠᱟᱱᱟ, ᱛᱚ ᱚᱱᱟ ᱞᱟᱹᱜᱤᱫ ᱜᱮ ᱟᱨᱠᱤ
ᱟᱨᱠᱤ ᱞᱟᱹᱭ ᱞᱮᱠᱷᱟᱱ ᱫᱚ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ ᱡᱮ ᱡᱚᱛᱚ ᱡᱟᱭᱜᱟ ᱨᱮᱫᱚ ᱚᱱᱠᱟ ᱥᱩᱵᱤᱫᱷᱟ ᱵᱟᱹᱱᱩᱜᱼᱟ ᱾ ᱡᱟᱦᱟᱸ ᱥᱟᱱᱛᱟᱲ ᱥᱟᱢᱛᱟᱲ ᱯᱟᱲᱦᱟᱜ ᱚᱞᱚᱜ ᱯᱟᱲᱦᱟᱜ ᱠᱚᱫᱚ ᱡᱚᱛᱚ ᱡᱟᱭᱟᱨ ᱨᱮ ᱥᱩᱵᱤᱫᱷᱟ ᱵᱟᱹᱱᱩᱜ ᱨᱮᱦᱚᱸᱛᱟᱣ ᱟᱹᱞᱤᱧᱤᱧ ᱞᱟᱹᱭ ᱡᱮ ᱮᱸ ᱮᱴᱟᱜ ᱡᱟᱜᱟ ᱨᱮ ᱵᱟᱹᱱᱩᱜ ᱨᱮᱥᱮ ᱱᱤᱡᱮᱨ ᱟᱛᱳ ᱨᱮ ᱵᱟᱹᱱᱩᱜ ᱨᱮᱦᱚᱸ ᱠᱤᱱᱛᱩ ᱮᱴᱟᱜ ᱢᱟᱱᱮ ᱮᱴᱟᱜ ᱠᱚ ᱡᱟᱭᱜᱟ ᱨᱮᱫᱚ ᱢᱮᱱᱟᱜ ᱜᱮᱭᱟ, ᱚᱱᱟ ᱠᱚᱫᱚ ᱠᱤᱱᱛᱩ ᱟᱹᱰᱤ ᱜᱟᱱ ᱦᱚᱲ ᱜᱮᱠᱚ ᱞᱟᱹᱭ ᱜᱮᱭᱟ ᱾
ᱚᱱᱟ ᱠᱚᱫᱚ ᱚᱲᱟᱜ ᱠᱷᱚᱱ ᱫᱚ ᱟᱹᱰᱤ ᱥᱟᱜᱤᱱᱚᱜ ᱠᱟᱱᱟ᱾ ᱚᱱᱟᱜᱮ ᱟᱨᱠᱤ ᱢᱟᱱᱮ ᱮᱴᱟᱜ ᱮᱴᱟᱜ ᱡᱮᱤᱞᱟ ᱟᱨᱠᱤ ᱾ ᱥᱟᱵ ᱠᱟᱜ ᱢᱮ ᱤᱧᱟᱹᱜ ᱚᱲᱟᱜ ᱮᱴᱟᱜ ᱡᱮᱞᱟ ᱚᱱᱟ ᱫᱚ ᱚᱱᱟ ᱥᱮᱪᱮᱫ ᱟᱥᱲᱟ ᱢᱮᱱᱟᱜᱼᱟ ᱮᱴᱟᱜ ᱡᱮᱞᱟ ᱨᱮ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱾ ᱛᱚ ᱚᱱᱟ ᱢᱟ ᱠᱟᱛᱷᱟ ᱠᱟᱱ ᱜᱮ ᱡᱚᱛᱚ ᱦᱚᱲ ᱜᱮ ᱞᱟᱹᱭ ᱞᱮᱠᱷᱟᱱ ᱥᱮ ᱞᱟᱹᱭ ᱞᱮᱠᱷᱟᱱ ᱡᱚᱛᱚ ᱦᱚᱲᱜᱮ ᱛᱚ ᱱᱚᱰᱮ ᱱᱚᱜᱼᱚᱭ ᱡᱮ ᱢᱟᱹᱭ ᱵᱟᱹᱵᱩ ᱛᱟᱠᱚ ᱢᱮᱱᱟᱜ ᱠᱚᱣᱟ ᱡᱮᱠᱚ ᱞᱟᱹᱭ ᱮᱫᱟ ᱯᱟᱲᱦᱟᱜ ᱞᱟᱹᱜᱤᱫ ᱢᱟ ᱟᱹᱰᱤ ᱡᱷᱟᱹᱞ ᱡᱷᱟᱹᱞ ᱪᱟᱞᱟᱜ ᱦᱳᱭᱳᱜ ᱛᱚ ᱡᱟᱦᱟ ᱱᱟᱜ ᱠᱚᱨᱟᱣ ᱞᱟᱹᱜᱤᱫ ᱛᱮᱢᱟ ᱵᱟᱦᱨᱮ ᱵᱟᱢ ᱩᱰᱩᱠ ᱞᱮᱱᱠᱷᱟᱱ ᱚᱲᱟᱜ ᱠᱷᱚᱱ ᱪᱤᱠᱟᱹᱛᱮ ᱟᱢᱟᱜ ᱞᱟᱭᱤᱯᱷ ᱥᱮ ᱠᱨᱤᱭᱟᱢ ᱛᱮᱭᱟᱨ ᱛᱟᱢᱟ ᱵᱷᱚᱵᱤᱥᱚᱛ ᱨᱮᱱᱟᱜ ᱛᱚ ᱫᱚᱨᱠᱟᱨ ᱠᱟᱱᱟ ᱡᱮ ᱟᱫᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱮ ᱟᱛᱳ ᱠᱚᱨᱮ ᱢᱟ ᱵᱟᱹᱱᱩᱜ ᱟᱛᱳ ᱨᱮ ᱥᱩᱵᱤᱫᱷᱟᱢ ᱧᱟᱢ ᱞᱮᱠᱷᱟᱱ ᱠᱤᱪᱷᱩᱴᱟ ᱵᱟᱭᱨᱮ ᱨᱮᱦᱚᱸ ᱠᱪᱩ ᱟᱢᱮᱢ ᱯᱟᱹᱛᱭᱟᱹᱜᱼᱟ ᱡᱮ ᱵᱟᱝᱟ ᱤᱧᱟᱹᱜ ᱚᱲᱟᱜ ᱚᱲᱟᱜ ᱯᱷᱮᱰ ᱨᱮ ᱡᱚᱠᱷᱚᱱᱤᱧ ᱯᱟᱲᱦᱟᱣ ᱟᱠᱟᱱᱟ ᱱᱤᱥᱪᱚᱭ ᱵᱟᱨᱮ ᱨᱮᱫᱚ ᱱᱤᱦᱟᱹᱛ ᱜᱮ ᱡᱟᱦᱟᱱᱟᱜ ᱫᱚᱧ ᱠᱚᱨᱟᱣ ᱠᱟᱛᱮᱫ ᱜᱤᱧ ᱦᱮᱡᱩᱜ-ᱟ ᱾ ᱛᱚ ᱫᱚᱨᱠᱟᱨ ᱠᱟᱱ ᱜᱮᱭᱟ ᱟᱫᱚ ᱠᱤᱪᱷᱩ ᱠᱚ ᱞᱟᱹᱭ ᱜᱮᱭᱟ ᱡᱮ ᱵᱟᱦᱨᱮ ᱪᱟᱞᱟᱣ ᱠᱟᱛᱮᱜ ᱦᱚᱸ ᱧᱟᱢᱚᱜ ᱜᱮᱭᱟ, ᱛᱚ ᱱᱚᱜᱼᱚᱭ ᱡᱮ ᱟᱵᱚ ᱟᱲᱟᱝ ᱛᱮᱢᱟ ᱟᱹᱰᱤ ᱜᱟᱱ ᱡᱟᱭᱜᱟ ᱨᱮᱜᱮ ᱥᱩᱨ ᱥᱩᱯᱩᱨ ᱵᱟᱹᱱᱩᱜᱼᱟ ᱡᱷᱟᱹᱞ ᱡᱷᱟᱹᱞ ᱢᱮᱱᱟᱜᱼᱟ ᱾ ᱮᱠᱫᱚᱢ ᱞᱟᱹᱭ ᱞᱮᱠᱷᱟᱱ ᱵᱟᱨ ᱫᱤᱱ ᱥᱮᱱ ᱦᱩᱭᱩᱜᱼᱟ ᱵᱟᱨ ᱟᱸᱜᱟ ᱠᱟᱛᱮᱫ ᱧᱤᱫᱟᱹ ᱛᱚ ᱚᱱᱟ ᱫᱚ ᱫᱚᱨᱠᱟᱨ ᱠᱟᱱ ᱜᱮᱭᱟ ᱛᱚ ᱟᱹᱞᱤᱧ ᱞᱟᱹᱭ ᱦᱚᱪᱚᱭ ᱫᱚ ᱡᱟᱦᱟᱱᱟᱜ ᱧᱟᱢ ᱞᱟᱹᱜᱤᱫ ᱛᱮᱫᱚ ᱠᱚᱥᱴᱚ ᱫᱚ ᱦᱩᱭᱩᱜ ᱜᱮᱭᱟ ᱵᱟᱵᱚᱱ ᱠᱚᱥᱴᱚ ᱞᱮᱱᱠᱷᱟᱱ ᱛᱚ ᱵᱟᱝ ᱜᱟᱱᱚᱜ ᱠᱟᱱᱟ ᱪᱮᱫ ᱦᱚᱸ ᱛᱚ ᱱᱚᱣᱟ ᱢᱟ ᱫᱚᱨᱠᱟᱨ ᱠᱟᱱ ᱜᱮᱭᱟ ᱢᱮᱦᱱᱚᱛ ᱫᱚ ᱫᱚᱨᱠᱟᱨ ᱜᱮᱭᱟ ᱥᱮ ᱾
ᱫᱚᱠᱟᱨ ᱠᱟᱱ ᱜᱮᱭᱟ ᱵᱩᱡᱷᱟᱹᱜ ᱠᱟᱱ, ᱠᱤᱱᱛᱩ ᱥᱟᱵ ᱠᱟᱜ ᱢᱮ ᱤᱥᱠᱩᱞ ᱢᱟᱱᱮ ᱥᱮᱪᱮᱫ ᱟᱥᱲᱟ ᱫᱚ ᱥᱟᱵ ᱠᱟᱜ ᱢᱮ ᱢᱤᱫᱴᱟᱝ ᱦᱚᱯᱚᱱ ᱜᱤᱫᱽᱨᱟᱹ ᱩᱱᱟᱹᱜ ᱥᱟᱜᱤᱱ ᱪᱤᱠᱟᱹᱛᱮᱢ ᱵᱷᱮᱡᱟᱭᱮᱭᱟ ᱾
ᱛᱚ ᱚᱱᱟ ᱢᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱛᱚ ᱞᱟᱹᱭ ᱞᱮᱠᱷᱟᱱ ᱫᱚ ᱚᱱᱮ ᱞᱤᱧ ᱞᱟᱹᱭ ᱠᱮᱫ ᱡᱮ ᱟᱹᱛᱩ ᱠᱚᱨᱮ ᱡᱩᱚᱫᱤ ᱵᱽᱫᱟᱹᱜᱟᱲ ᱡᱮᱢᱚᱱ ᱳᱣᱟᱱ ᱠᱷᱚᱱ ᱯᱷᱳᱨ ᱪᱟᱱᱟᱪ ᱫᱷᱟᱹᱨᱤᱡ ᱡᱩᱫᱤ ᱛᱟᱦᱮᱱᱟ ᱾ ᱢᱤᱫ ᱪᱟᱱᱟᱪ ᱠᱷᱚᱱ ᱯᱷᱳᱨ ᱪᱟᱱᱟᱪ ᱛᱚ ᱚᱱᱟᱫᱚ ᱱᱟᱯᱟᱭᱚᱜᱼᱟ ᱛᱚ ᱡᱚᱛᱚ ᱡᱟᱭᱜᱟ ᱨᱮᱢᱟ ᱚᱱᱟᱢᱟ ᱵᱟᱹᱱᱩᱜ ᱾ ᱯᱩᱨᱟᱹ ᱢᱮᱱᱟᱜ ᱠᱷᱟᱱ ᱡᱷᱟᱹᱞ ᱡᱷᱟᱹᱞ ᱠᱚᱨᱮ ᱦᱟᱭ ᱤᱥᱠᱩᱞ ᱢᱮᱱᱟᱜᱼᱟ ᱞᱟᱹᱴᱩ ᱠᱚᱨᱮ ᱵᱤᱫᱽᱫᱟᱹᱜᱟᱲ ᱢᱮᱱᱟᱜᱼᱟ ᱾ ᱛᱚ ᱱᱚᱜᱼᱚ ᱱᱤᱭᱟᱹ ᱜᱮᱤ ᱮᱴᱠᱮᱴᱚᱲᱮ ᱫᱚ ᱦᱩᱭᱩᱜ ᱠᱟᱱᱟ ᱟᱵᱚᱨᱮᱱ ᱢᱟᱹᱭ ᱵᱟᱹᱵᱩ ᱛᱟᱠᱚᱣᱟᱜ ᱾ ᱛᱚ ᱱᱟᱯᱟᱭ ᱠᱟᱛᱷᱟ ᱜᱮᱵᱮᱱ ᱞᱟᱹᱭ ᱠᱮᱫᱟ ᱛᱚ ᱵᱟᱹᱲᱤᱡ ᱠᱟᱛᱷᱟ ᱫᱚ ᱵᱟᱝ ᱠᱟᱱᱟ, ᱛᱚ ᱡᱩᱫᱤ ᱟᱵᱚᱨᱮᱱ ᱢᱟᱹᱭ ᱵᱟᱹᱵᱩ ᱛᱟᱠᱚ ᱡᱩᱫᱤ ᱦᱚᱲᱛᱮ ᱯᱟᱲᱦᱟᱣ ᱠᱚᱣᱟ ᱛᱚ ᱟᱵᱚ ᱡᱩᱫᱤ ᱵᱚᱱ ᱠᱤᱪᱷᱩᱴᱟ ᱞᱟᱹᱭ ᱞᱮᱠᱷᱟᱱ ᱡᱮ ᱱᱚᱝᱠᱟ ᱠᱚ ᱯᱟᱲᱦᱟᱜ ᱠᱷᱟᱱ ᱚᱱᱟ ᱟᱹᱛᱩ ᱠᱚᱨᱮᱱ ᱫᱟᱫᱟ ᱛᱟᱠᱚ ᱛᱚ ᱱᱤᱦᱟᱹᱛ ᱜᱮᱠᱚ ᱜᱚᱲᱚ ᱥᱚᱯᱚᱦᱚᱫ ᱫᱚᱠᱚ ᱧᱟᱢ ᱜᱮᱭᱟ ᱥᱮ ᱥᱟᱯᱳᱚᱴ ᱯᱟᱲᱦᱟᱣ ᱠᱚ, ᱚᱱᱟ ᱫᱟᱲᱮ ᱫᱚ ᱜᱟᱱ ᱫᱚ ᱜᱟᱱᱚᱜ ᱛᱟᱠᱚ ᱜᱮᱭᱟ, ᱟᱫᱚ ᱡᱚᱛᱚ ᱡᱟᱭᱜᱟ ᱨᱮ ᱢᱮᱱᱟᱜ ᱠᱚᱣᱟ ᱥᱮ ᱵᱟᱝ ᱤᱧ ᱫᱚ ᱵᱟᱹᱧ ᱵᱟᱲᱟᱭᱟ, ᱛᱟᱣ ᱤᱧᱤᱧ ᱞᱟᱹᱭ ᱚᱪᱚᱭᱟ ᱡᱮ ᱛᱟᱦᱮᱱ ᱠᱷᱟᱱ ᱠᱚ ᱟᱹᱰᱤ ᱱᱟᱯᱟᱭᱚᱜᱼᱟ ᱥᱮ ᱪᱮᱫ ᱵᱮᱱ ᱞᱟᱹᱭ ᱫᱟ
ᱦᱮᱸ ᱢᱟᱱᱮ ᱞᱟᱦᱟ ᱞᱟᱦᱟ ᱛᱮᱫᱚ ᱩᱱᱟᱹᱜ ᱫᱚ ᱵᱟᱠᱚ ᱵᱟᱰᱟᱭ ᱠᱮᱭᱟ ᱠᱤᱱᱛᱩ ᱱᱮᱛᱟᱨᱮᱱ ᱦᱚᱲ ᱫᱚ ᱢᱟᱱᱮ ᱥᱤᱠᱠᱷᱤᱛᱚᱜ ᱠᱟᱱᱟ ᱠᱚ ᱯᱟᱲᱦᱟᱜ ᱚᱞᱚᱜ ᱯᱟᱲᱦᱟᱜ ᱠᱟᱱᱟ ᱠᱚ ᱛᱚ ᱱᱮᱛᱟᱨ ᱠᱚᱨᱮᱱ ᱫᱚᱼᱼ ᱵᱟᱰᱟᱭᱟ ᱠᱚ ᱩᱫᱩᱜ ᱫᱟᱲᱮᱭ ᱟᱢᱟ ᱠᱚ ᱠᱩᱞᱤ ᱞᱮᱠᱷᱟᱱ ᱢᱟᱱᱮᱼᱼ ᱠᱩᱠᱞᱤ ᱫᱚᱦᱚ ᱞᱮᱠᱷᱟᱱ ᱫᱚ ᱩᱫᱩᱜ ᱫᱟᱲᱮᱭᱟ ᱢᱟᱠᱚ ᱡᱮ ᱱᱚᱣᱟ ᱫᱚ ᱱᱚᱣᱟ ᱠᱟᱱᱟ ᱥᱮ ᱱᱚᱣᱟ ᱫᱚ ᱦᱟᱝᱠᱟ ᱦᱩᱭᱩᱜᱼᱟ ᱥᱮ ᱱᱚᱝᱠᱟ ᱦᱩᱭᱩᱜᱼᱟ ᱛᱚ ᱱᱤᱛᱚᱜ ᱫᱚ ᱦᱮᱸ ᱟᱹᱛᱩ ᱠᱚᱨᱮᱜ ᱟᱹᱛᱩ ᱠᱚᱨᱮᱜ ᱦᱚᱢ ᱧᱮᱞ ᱧᱟᱢ ᱠᱚᱣᱟ ᱡᱮ ᱱᱚᱣᱟ ᱛᱮᱠᱚ ᱯᱟᱲᱦᱟᱜ ᱠᱟᱱᱟ ᱥᱮ ᱪᱮᱫ ᱟᱵᱚ ᱟᱵᱚ ᱡᱟᱦᱟᱸ ᱢᱟᱱᱮ ᱵᱮᱞᱟ ᱨᱮᱵᱚᱱ ᱯᱟᱲᱦᱟᱣ ᱟᱠᱟᱱᱟ
ᱦᱮᱸ ᱚᱱᱟ ᱠᱚᱢᱟ ᱵᱟᱝ ᱛᱟᱦᱮᱸ ᱠᱟᱱᱟ ᱱᱤᱛᱚᱝ ᱟᱯᱟᱛᱚ ᱦᱮᱸ ᱟᱹᱰᱤ ᱜᱟᱱ ᱜᱤ ᱦᱮᱜ ᱟᱜᱩ ᱫᱤᱯᱼᱼ ᱥᱮ ᱢᱮᱱᱟᱜᱼᱟ ᱛᱚ ᱱᱤᱛᱚᱝ ᱫᱚ ᱟᱹᱰᱤ ᱜᱟᱱ ᱜᱮ ᱞᱟᱹᱭ ᱜᱮᱭᱟ ᱡᱮ ᱵᱟᱝᱟ ᱟᱹᱞᱤᱧ ᱡᱚᱠᱷᱚᱱ ᱞᱤᱧ ᱯᱟᱲᱦᱟᱜ ᱠᱟᱱ ᱛᱟᱦᱮᱱᱟ ᱛᱚᱠᱷᱚᱱ ᱫᱚᱠᱚ ᱞᱟᱹᱭᱮᱫ ᱠᱟᱱ ᱛᱟᱦᱮᱱᱟ ᱡᱮ, ᱪᱮᱫ ᱦᱩᱭᱩᱜᱼᱟ ᱛᱚᱠᱷᱚᱱ ᱱᱤᱛᱚᱝ ᱡᱚᱛᱚ ᱠᱤᱪᱷᱩ ᱦᱮᱡ ᱮᱱᱟ ᱵᱟᱲᱟᱭ ᱧᱟᱢ ᱠᱮᱫᱟ ᱠᱚ ᱡᱮ ᱱᱤᱛᱚᱝ ᱫᱚ ᱟᱵᱚᱣᱟᱜ ᱥᱟᱱᱛᱟᱲᱤ ᱢᱤᱰᱤᱭᱟᱢ ᱛᱮᱫᱚ ᱟᱭᱤᱱ ᱫᱚ ᱯᱟᱥ ᱟᱠᱟᱱᱟ ᱛᱚᱠᱚ ᱞᱟᱹᱭ ᱮᱫᱟ ᱱᱤᱛᱚᱝ ᱛᱚ ᱟᱹᱰᱤ ᱜᱟᱱ ᱠᱚᱲᱟ ᱜᱮᱠᱚ ᱧᱟᱢᱟ ᱪᱟᱹᱠᱨᱤ ᱛᱚᱼᱼ ᱤᱧ ᱫᱩᱧ ᱞᱟᱹᱭ ᱦᱚᱪᱚᱭ ᱫᱟ ᱯᱟᱥ ᱢᱟ ᱯᱟᱥ ᱟᱠᱟᱱ ᱠᱤᱱᱛᱩ ᱢᱮᱱ ᱦᱩᱭᱩᱜ ᱠᱟᱱᱟ ᱚᱱᱟ ᱨᱮᱦᱚᱸᱼᱼ ᱫᱟᱯᱚᱴ ᱞᱮᱠᱟ ᱫᱚ ᱫᱚᱨᱠᱟᱨ ᱠᱟᱱ ᱜᱮᱭᱟ ᱡᱮᱞᱮᱠᱟᱼᱼ ᱵᱟᱝᱞᱟ ᱰᱤᱯᱟᱨᱢᱮᱱᱴ ᱨᱮ ᱪᱮᱫ ᱞᱮᱠᱟ ᱠᱚ ᱮᱸ ᱱᱚᱜᱼᱚᱭ ᱡᱮᱠᱚ ᱮ ᱮᱠᱡᱟᱢ ᱥᱮ ᱤᱭᱟᱹ ᱞᱟᱹᱜᱤᱫ ᱠᱚ ᱢᱟᱱᱮ ᱠᱚ ᱵᱤᱨᱩᱫᱟ ᱡᱮ ᱱᱚᱜᱼᱚᱭ ᱡᱮ ᱢᱚᱸᱡᱽ ᱱᱟᱯᱟᱭ ᱛᱮ ᱯᱟᱲᱦᱟᱣ ᱦᱩᱭᱩᱜᱼᱟ ᱵᱤᱱᱤᱰ ᱨᱮ ᱵᱷᱟᱹᱜᱤ ᱱᱟᱢᱵᱟᱨ ᱛᱮ ᱟᱹᱜᱩᱭ ᱦᱩᱭᱩᱜᱼᱟ ᱱᱚᱣᱟ ᱛᱚ ᱫᱚᱨᱠᱟᱨ ᱠᱟᱱᱟ ᱠᱷᱟᱹᱞᱤ ᱞᱮᱠᱟ ᱫᱚ ᱵᱟᱝ ᱜᱟᱱᱚᱜᱼᱟ ᱠᱤᱱᱛᱩ ᱢᱮᱱᱟᱜ ᱫᱚ ᱢᱮᱱᱟᱜ ᱜᱮᱭᱟ ᱠᱤᱱᱛᱩ ᱟᱹᱰᱤ ᱠᱚᱢ ᱪᱟᱥ ᱢᱮᱱᱟᱜᱼᱟ ᱢᱮᱱᱟᱜ ᱨᱮ ᱦᱚᱸ ᱠᱤᱱᱛᱩ ᱚᱱᱟ ᱨᱮ ᱵᱷᱟᱹᱜᱤ ᱱᱟᱯᱟᱭ ᱛᱮ ᱵᱟᱝ ᱛᱟᱦᱟᱞᱮ ᱠᱷᱟᱡ ᱪᱤᱠᱟᱹ ᱛᱮ ᱫᱚᱢᱼᱼ ᱥᱟᱠᱥᱮᱥᱯᱷᱩᱞ ᱫᱟᱲᱟ ᱛᱩᱵᱩ ᱞᱟᱹᱭ ᱮᱫ ᱠᱟᱱ ᱜᱮᱭᱟ ᱛᱟᱣ ᱦᱚᱸ ᱱᱤᱛᱚᱝ ᱠᱚ ᱞᱟᱹᱭᱫᱟ ᱡᱮ ᱦᱚᱲᱛᱮ ᱯᱟᱲᱦᱟᱣ ᱫᱚ ᱟᱹᱰᱤ ᱱᱟᱯᱟᱭ ᱱᱟᱯᱟᱭ ᱠᱟᱛᱷᱟ ᱠᱟᱱᱟ ᱠᱤᱱᱛᱩ ᱟᱸᱡᱚᱢ ᱠᱟᱛᱮ ᱦᱚᱸ ᱤᱧᱦᱚᱸ ᱟᱹᱰᱤ ᱨᱟᱹᱥᱠᱟᱹᱧ ᱵᱩᱡᱷᱟᱹᱣ ᱠᱮᱫᱟ ᱵᱟᱝ ᱢᱮᱱᱛᱮ ᱱᱤᱛᱚᱝ ᱨᱮᱱᱟᱜ ᱦᱚᱲ ᱠᱚ ᱯᱟᱹᱛᱭᱟᱹᱜ ᱠᱟᱱᱟ ᱡᱮ ᱵᱟᱝᱟ ᱦᱚᱲᱛᱮ ᱯᱟᱲᱦᱟᱣ ᱠᱟᱛᱮᱜ ᱦᱚᱸ ᱠᱤᱪᱷᱩ ᱢᱮᱱᱟᱜᱼᱟ
ᱦᱩᱸ ᱠᱤᱪᱷᱩ ᱠᱚᱲᱟ
ᱦᱟᱸ ᱠᱤᱪᱷᱩ ᱠᱚᱨᱟᱣ ᱜᱟᱱᱚᱜᱼᱟ ᱛᱚ ᱚᱱᱟ ᱛᱮ ᱟᱵᱮᱱ ᱦᱚᱸ ᱤᱱᱟᱹ ᱜᱮ ᱵᱮᱱ ᱞᱟᱹᱭ ᱚᱪᱚᱭ ᱮᱫᱟ ᱡᱮ ᱵᱟᱝ ᱡᱮ ᱦᱮᱸ ᱦᱚᱲ ᱛᱮ ᱯᱟᱲᱦᱟᱣᱛᱮᱫ ᱫᱚ ᱢᱟᱱᱮᱢ ᱞᱟᱵᱷ ᱫᱚ ᱥᱮ ᱯᱷᱟᱭᱫᱟ ᱢᱮᱱᱟᱜ ᱜᱮᱭᱟ ᱡᱟᱦᱟᱸᱱᱟᱜ ᱫᱚ ᱪᱮᱫ ᱠᱚᱨᱟᱣ ᱜᱟᱱᱚᱜ ᱜᱮᱭᱟ
ᱦᱩᱸ ᱦᱩᱸ ᱦᱩᱸ
ᱮᱠᱫᱚᱢ ᱵᱷᱟᱹᱜᱤ ᱠᱟᱛᱷᱟ ᱛᱚ ᱜᱚᱢᱠᱮ ᱟᱵᱮᱱ ᱫᱚ ᱱᱤᱛᱚᱝ ᱫᱚ ᱛᱤᱱᱟᱹᱜ ᱨᱮᱵᱮᱱ ᱯᱟᱲᱦᱟᱜ ᱠᱟᱱᱟ?
ᱦᱚᱸᱼᱚᱭ ᱠᱚᱞᱮᱡᱽ ᱥᱮᱠᱮᱱᱰ ᱤᱭᱟᱨ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱛᱟᱦᱚᱞᱮ ᱜᱚᱝᱠᱮ ᱯᱟᱲᱦᱟᱣ ᱥᱟᱶ ᱛᱮ ᱡᱟᱦᱟᱱᱟᱜ ᱵᱮᱱ ᱪᱤᱠᱟᱹᱭ ᱮᱫᱟ ᱥᱮ?
ᱵᱟᱝ ᱵᱟᱝ ᱩᱱᱟᱹ ᱯᱟᱲᱦᱟᱣ ᱞᱮᱠᱟ ᱜᱮ ᱟᱨ ᱪᱮᱫ ᱦᱚᱸ ᱪᱤᱠᱟᱹ ᱦᱩᱭᱩᱜ ᱜᱮᱭᱟ
ᱛᱚ ᱜᱚᱝᱠᱮ ᱠᱷᱮᱞ ᱠᱚ ᱦᱩᱭ ᱵᱟᱲᱟᱜ ᱠᱟᱱᱟ ᱥᱮ ᱵᱟᱝᱟ?
ᱢᱟᱱᱮ ᱤᱧ ᱫᱚ ᱵᱟᱹᱧ ᱠᱷᱮᱞ ᱠᱮᱜᱼᱟ ᱢᱟᱱᱮ ᱠᱷᱮᱞ ᱫᱚ ᱦᱩᱭᱩᱜ ᱜᱮᱭᱟ ᱥᱮ ᱢᱟᱴᱷ ᱠᱚ ᱢᱮᱱᱟᱜᱼᱟ ᱠᱷᱮᱞ ᱨᱮᱱᱟᱜ ᱛᱚ ᱠᱷᱮᱞ ᱜᱮᱭᱟ ᱠᱚ ᱠᱷᱮᱞ ᱠᱚ ᱪᱟᱞᱟᱜ ᱜᱮᱭᱟ ᱛᱚ ᱤᱧ ᱫᱚ ᱵᱟᱹᱧ ᱠᱷᱮᱞ ᱜᱮᱭᱟ ᱛᱚ ᱠᱷᱮᱞ ᱦᱚᱸ ᱫᱚᱨᱠᱟᱨ ᱦᱮᱸ ᱠᱷᱮᱞ ᱦᱚᱸ ᱫᱚᱨᱠᱟᱨ ᱜᱮ ᱢᱟᱱᱮ ᱱᱚᱣᱟ ᱵᱩᱡᱽ ᱠᱟᱛᱮ ᱦᱚᱸ ᱟᱨᱠᱤ ᱠᱷᱮᱞ ᱥᱮᱫ ᱫᱚ ᱵᱟᱹᱧ ᱪᱟᱞᱟᱜ ᱜᱮᱭᱟ ᱠᱷᱮᱞ ᱥᱮ ᱦᱚᱸ ᱫᱚᱼᱼ
ᱟᱻᱪᱪᱷᱟ ᱟᱪᱪᱷᱟ, ᱛᱚ, ᱞᱟᱹᱭ ᱞᱮᱠᱷᱟᱡ ᱜᱚᱢᱠᱮ, ᱟᱹᱞᱤᱧ ᱫᱚᱞᱤᱧ ᱠᱷᱮᱞ ᱜᱮᱭᱟ, ᱛᱚ, ᱠᱷᱮᱞ ᱫᱚᱞᱤᱧ ᱠᱷᱹᱮᱞ ᱜᱮᱭᱟ, ᱡᱮᱢᱚᱱ ᱢᱤᱫᱴᱮᱱ, ᱡᱮᱢᱚᱱ ᱥᱚᱦ ᱢᱟᱱᱮ, ᱦᱚᱲᱢᱚ ᱠᱚ, ᱱᱟᱯᱟᱭ ᱛᱟᱦᱮᱸᱱ ᱛᱟᱹᱞᱤᱧ ᱢᱟ, ᱡᱮᱢᱚᱱ ᱚᱱᱟ ᱠᱚᱨᱮ, ᱮᱸᱴᱠᱮᱴᱚᱬᱮ ᱠᱷᱚᱱ, ᱟᱞᱚ ᱯᱟᱲᱟᱜ ᱛᱟᱹᱞᱤᱧ ᱢᱟ
ᱢᱟᱱᱮ, ᱠᱷᱮᱞ ᱫᱚ ᱫᱚᱨᱠᱟᱨ ᱜᱮ, ᱯᱟᱲᱦᱟᱣ ᱥᱟᱶᱛᱮ, ᱯᱟᱲᱦᱟᱣ ᱥᱟᱶᱛᱮ ᱠᱷᱮᱞ ᱫᱚ, ᱫᱚᱨᱠᱟᱨ
ᱦᱮᱸᱻ, ᱛᱚ, ᱞᱟᱹᱭ ᱞᱮᱠᱷᱟᱱ ᱫᱚ, ᱵᱟᱵᱮᱱ ᱠᱷᱮᱞ ᱛᱮᱦᱚᱸᱠᱤᱪᱷᱩ, ᱤᱥᱯᱳᱨᱴ ᱠᱚᱨᱮ, ᱥᱮ, ᱡᱟᱦᱟᱸᱱᱟᱜ ᱠᱚᱨᱮ, ᱫᱟᱹᱲ ᱴᱟᱹᱨ, ᱚᱱᱟ ᱠᱚᱨᱮ
ᱦᱮᱸᱻ ᱦᱮᱸᱻ ᱦᱮᱸ ᱾ ᱚᱱᱟ ᱢᱟᱱᱮ, ᱚᱱᱟ ᱠᱚᱫᱚᱧ, ᱦᱟᱛᱟᱣ ᱜᱮᱭᱟ, ᱢᱟᱱᱮ, ᱠᱚᱞᱮᱡᱽ ᱯᱷᱞᱮᱡᱽ ᱠᱚᱨᱮ, ᱤᱥᱯᱳᱨᱴ ᱠᱚ ᱦᱳᱭᱳᱜ ᱜᱮᱭᱟ, ᱚᱱᱟ ᱫᱚᱧ ᱦᱟᱛᱟᱣ ᱜᱮᱭᱟ, ᱢᱟᱱᱮ, ᱮᱢᱱᱤ ᱯᱷᱩᱴᱵᱚᱞ ᱠᱨᱤᱠᱮᱴ ᱫᱚ, ᱚᱱᱟ ᱫᱚ
ᱴᱷᱤᱠ ᱜᱮᱭᱟ ᱜᱚᱝᱠᱮ, ᱛᱟᱦᱞᱮ ᱚᱠᱛᱚ ᱦᱚᱸ, ᱦᱩᱭ ᱤᱫᱤ ᱮᱱᱟ, ᱛᱟᱦᱞᱮ, ᱱᱤᱝᱠᱟ ᱜᱮᱞᱟᱝ, ᱨᱚᱲᱟ ᱜᱚᱝᱠᱮ ᱾
ᱦᱮᱸᱼ, ᱴᱷᱤᱠ ᱜᱮᱭᱟ, ᱟᱨ ᱦᱚᱸ ᱵᱚ ᱧᱟᱯᱟᱢ ᱦᱩᱭᱩᱜᱼᱟ, ᱴᱷᱤᱠ ᱜᱮᱭᱟ ᱾ ᱦᱮᱸᱼ, ᱟᱹᱰᱤ ᱟᱹᱰᱤ, ᱥᱟᱨᱦᱟᱣ ᱾